ᱦᱮᱞᱳ ᱟᱯᱮ ᱥᱟᱭᱤᱴ ᱱᱤᱛᱚᱜ ᱟᱡᱚᱢᱚᱜ ᱠᱟᱱᱟ
ᱦᱮᱸ ᱫᱟᱜ ᱡᱟᱹᱲᱤ ᱠᱚᱫᱚ ᱟᱹᱰᱤ ᱡᱟᱹᱥᱛᱤ ᱥᱮ ᱪᱮᱫ ᱫᱚᱢᱮ ᱢᱟᱱᱮ ᱫᱟᱜ ᱡᱟᱹᱲᱤ ᱨᱮᱭᱟᱜ ᱟᱣᱟᱡ ᱟᱸᱡᱚᱢᱚᱜ ᱠᱟᱱᱟ
ᱦᱳᱭ ᱱᱤᱛᱚᱜ ᱫᱚ ᱡᱟᱹᱥᱛᱤ ᱜᱮᱭᱟ ᱟᱨᱠᱤ ᱡᱮ ᱚᱰᱮ ᱯᱳᱞᱴᱨᱤ ᱠᱚ ᱪᱟᱥ ᱠᱚᱣᱟ ᱢᱮᱱᱛᱮ ᱟᱫᱚ ᱵᱟᱠᱚ ᱪᱟᱥ ᱟᱠᱟᱫ ᱠᱚᱣᱟ ᱟᱫᱚ ᱥᱟᱱᱛᱟᱲ ᱜᱮᱛ ᱚᱸᱰᱮ ᱢᱮᱱᱟᱜ ᱵᱚᱱ ᱟᱰᱤ ᱡᱚᱨ ᱫᱟᱜ ᱰᱷᱤᱞᱳᱭ ᱫᱟᱭ
ᱚ ᱚᱱᱟᱜᱮ ᱦᱟᱸᱜ ᱟᱹᱰᱤ ᱡᱟᱹᱥᱛᱤ ᱜᱮ ᱢᱟᱱᱮ ᱫᱟᱜ ᱡᱟᱹᱲᱤ ᱨᱮᱱᱟᱜ ᱟᱣᱟᱡ ᱫᱚ ᱵᱟᱝ ᱥᱟᱲᱮ ᱠᱟᱱᱟ᱾ ᱚᱠᱟ ᱛᱮ ᱪᱚ ᱥᱟᱰᱮ ᱠᱟᱱᱟ ᱦᱟᱸᱜ ᱵᱟᱹᱧ ᱞᱮᱭ ᱫᱟᱲᱮᱜ ᱠᱟᱱᱟ᱾
ᱚ ᱮᱴᱟᱜ ᱠᱤᱫᱷᱩ ᱫᱚ ᱡᱟᱱᱤᱡ ᱵᱟᱝ ᱥᱟᱰᱮ ᱠᱟᱱᱟ᱾ ᱦᱮᱸ ᱱᱤᱛᱚᱜ ᱫᱚ ᱪᱤᱠᱟᱹ ᱦᱚᱸ ᱵᱟᱝ᱾ ᱱᱤᱛᱚᱜ ᱫᱚ ᱚᱲᱟᱜ ᱠᱚᱨᱮ ᱜᱮ ᱢᱤᱱᱟᱹᱧᱟ ᱛᱚ ᱟᱫᱚ ᱱᱚᱜ-ᱚᱭ ᱰᱟᱹᱦᱤ ᱥᱮᱫ ᱫᱟᱲᱟ ᱵᱟᱲᱟ ᱦᱮᱡ ᱦᱩᱭ ᱞᱮᱱᱟ ᱟᱫᱚ ᱫᱟᱜ ᱡᱚᱨᱚ ᱠᱟᱫᱟᱭ᱾ ᱫᱟᱜ ᱠᱮᱫᱟᱭ
ᱚ ᱛᱟᱞᱦᱮ ᱱᱟᱯᱟᱭ ᱵᱟᱲᱟ ᱜᱮᱭᱟᱢ ᱛᱚ ᱟᱢ? ᱦᱮᱸ᱾ ᱚᱞ ᱠᱚᱢ ᱟᱸᱡᱚᱢᱮᱫ ᱛᱤᱧᱟᱹ ᱥᱮ ᱵᱟᱝ?
ᱯᱷᱟᱨᱪᱟ ᱯᱷᱟᱨᱪᱤ ᱟᱡᱚᱢᱚᱜ ᱠᱟᱱᱟ᱾
ᱚ ᱞᱟᱹᱭ ᱤᱧ ᱱᱟᱯᱟᱭ ᱵᱟᱲᱟ ᱜᱮᱭᱟᱢ ᱛᱚ?
ᱦᱳᱭ ᱟᱞᱮ ᱫᱚ ᱱᱟᱯᱟᱭ ᱵᱟᱲᱟ ᱜᱮᱭᱟᱞᱮ᱾ ᱟᱢ ᱪᱤᱜᱠᱟ ᱢᱮᱱᱟᱜ ᱢᱮᱭᱟ?
ᱦᱮᱸ ᱤᱧᱦᱚᱸ ᱱᱤᱛᱚᱜ ᱫᱚ ᱦᱟᱸᱜ ᱱᱟᱯᱟᱭ ᱵᱟᱲᱟ ᱜᱮ᱾ ᱛᱚ ᱛᱟᱦᱞᱮ ᱪᱟᱥ ᱠᱚᱫᱚ ᱛᱤᱱᱟᱹᱜ ᱡᱷᱟᱹᱞ?
ᱫᱟᱠᱟ ᱠᱟᱹᱴᱤᱡ ᱡᱚᱢ ᱦᱚᱭᱩᱜ ᱠᱟᱱ ᱛᱤᱧᱟ᱾
ᱟ ᱞᱟᱹᱭᱮᱫ ᱤᱧ ᱡᱮ ᱪᱟᱥ ᱠᱚᱫᱚ ᱛᱤᱱᱟᱹᱜ ᱡᱷᱟᱹᱞ ᱪᱟᱥ ᱢᱟᱱᱮ ᱨᱚᱦᱚᱭ ᱠᱚᱫᱚ ᱮᱦᱚᱵ ᱠᱮᱫᱟ ᱯᱮᱥᱮ ᱟᱹᱣᱨᱤ?
ᱟᱞᱮ ᱫᱚ ᱨᱚᱦᱚᱭ ᱫᱚ ᱟᱣᱨᱤᱭᱟ ᱛᱟᱞᱭᱟ ᱤᱱᱟ ᱛᱚᱞᱟ ᱠᱚ ᱟᱹᱣᱨᱤ ᱢᱟᱨᱟᱝᱜᱟ ᱵᱷᱟᱜᱤ ᱴᱷᱤᱠ ᱟᱹᱣᱨᱤ ᱠᱮᱴᱮᱡᱟ-ᱟ᱾
ᱚ ᱦᱮᱸ ᱫᱚ᱾
ᱪᱤᱠᱟᱹ ᱵᱮᱲᱟᱭ ᱫᱟ
ᱦᱳᱭᱚᱭ ᱟᱞᱮ ᱥᱮᱫ ᱫᱚ ᱨᱚᱦᱚᱭ ᱠᱚᱫᱚ ᱟᱹᱣᱨᱤᱭᱟᱜᱼᱟ ᱦᱟᱸᱜ᱾ ᱱᱚᱛᱮ ᱦᱚᱸ ᱫᱟᱜ ᱫᱚ ᱵᱟᱹᱱᱩᱜ ᱠᱟᱫᱟ ᱛᱚ ᱦᱟᱸᱜ᱾ ᱫᱚ ᱛᱚᱞᱟ ᱠᱚᱢᱟ ᱦᱟᱨᱟ ᱟᱠᱟᱱᱟ᱾ ᱫᱟᱜ ᱵᱟᱝ ᱛᱮ ᱦᱟᱸᱜ ᱪᱟᱥ ᱫᱚ ᱵᱟᱝ ᱦᱩᱭᱩᱜ ᱠᱟᱱᱟ᱾
ᱡᱟᱲᱤ ᱠᱮᱫᱟᱭ ᱟᱫᱚ ᱢᱚᱱᱮ ᱦᱩᱭᱩᱜ ᱠᱟᱱᱟ ᱡᱮ ᱦᱩᱭ ᱜᱚᱫᱚ-ᱟ᱾
ᱚ ᱢᱟᱱᱮ ᱜᱟᱯᱟ ᱢᱮᱭᱟᱝ ᱠᱷᱚᱱᱜ ᱜᱮ ᱟᱫᱚ ᱦᱟᱸᱜ ᱨᱚᱦᱚᱭ ᱫᱚ ᱯᱮ ᱮᱛᱚᱦᱚᱵ ᱜᱚᱫᱟ ᱵᱟᱥᱮ᱾
ᱜᱟᱯᱟ ᱢᱮᱭᱟᱝ ᱠᱷᱚᱱ ᱞᱟᱜᱟᱜ
ᱨᱚᱲ ᱫᱚ ᱫᱚᱢᱮ ᱜᱮ ᱡᱟᱢᱚᱜ ᱠᱟᱱ ᱛᱟᱢ ᱫᱚ ᱦᱟᱸᱜ᱾
ᱨᱚᱲ ᱠᱚᱢᱟ ᱫᱚᱢᱮ ᱜᱮ ᱡᱟᱢᱚᱜ ᱠᱟᱱ ᱛᱟᱢᱟ᱾ ᱚᱠᱟ ᱥᱚᱢᱚᱭ ᱛᱚ ᱦᱳᱭᱳ ᱛᱚ ᱡᱟᱢᱚᱜ ᱠᱟᱱᱟ, ᱚᱠᱟ ᱥᱚᱢᱚᱭ ᱫᱚ ᱴᱷᱤᱠ ᱜᱮ ᱟᱢᱚᱜ ᱠᱟᱱᱟ᱾
ᱟᱫᱚ ᱦᱚᱸᱜ-ᱚ ᱱᱚᱸᱰᱮ ᱫᱚ ᱤᱭᱟᱹ ᱛᱚ ᱚᱸᱭ ᱫᱟᱜ ᱥᱚᱢᱚᱭ ᱫᱚ ᱟᱞᱮ ᱱᱚᱛᱮ ᱫᱚ ᱠᱟᱴᱤᱡ ᱰᱤᱥᱴᱟᱵ ᱵᱮᱭᱥᱭ᱾ ᱵᱩᱨᱩ ᱛᱮ ᱜᱷᱮᱨᱟᱣ ᱜᱮᱭᱟ᱾ ᱵᱤᱨ ᱛᱮ ᱜᱷᱮᱨᱟᱣ ᱜᱮᱛᱟᱞᱮᱭᱟ ᱛᱚ ᱟᱛᱩ ᱫᱚ᱾
ᱚ ᱛᱟᱦᱚᱞᱮ ᱤᱭᱟᱹ ᱜᱩᱨᱩ ᱜᱚᱢᱠᱮ ᱤᱫᱤ ᱠᱟᱛᱮ ᱞᱟᱝ ᱜᱟᱞᱢᱟᱨᱟᱣᱟ᱾
ᱟᱪᱪᱷᱟ᱾
ᱛᱟᱦᱚᱞᱮ ᱜᱩᱨᱩ ᱜᱚᱢᱠᱮ ᱫᱚ ᱚᱠᱟᱨᱮᱭ ᱡᱟᱱᱟᱢ ᱞᱮᱱᱟ? ᱚᱠᱟ ᱢᱟᱱᱮ ᱚᱠᱟ ᱫᱤᱥᱚᱢ ᱥᱮ ᱚᱠᱟ ᱯᱚᱱᱚᱛ ᱨᱮ?
ᱫᱚ ᱤᱧᱟᱹᱜ ᱵᱟᱲᱟᱭ ᱛᱮᱫᱚ ᱵᱮᱥᱤ ᱫᱚᱦᱟᱜ ᱡᱩᱫᱤᱣ ᱵᱟᱹᱧ ᱵᱟᱲᱟᱭᱟ ᱛᱚ ᱤᱱᱟ ᱴᱩᱠᱩᱜᱤᱧ ᱵᱟᱲᱟᱭᱟ ᱡᱮ ᱩᱲᱤᱥᱥᱟ ᱯᱚᱱᱚᱛ ᱨᱮᱱᱟᱜ ᱰᱟᱦᱟᱨᱰᱤ ᱟᱹᱛᱩᱳ ᱨᱮ ᱦᱟᱸᱜ ᱡᱟᱱᱟᱢ ᱞᱮᱱᱲᱩ ᱵᱚᱞᱮ᱾ ᱪᱮᱫᱟ ᱥᱮ ᱟᱞᱮ ᱢᱟᱹᱦᱤᱛ ᱠᱚᱫᱚ ᱦᱟᱸᱜ ᱵᱟᱹᱧ ᱵᱟᱲᱟᱭᱟ ᱚᱱᱟ ᱫᱚ ᱟᱢᱜᱮ ᱞᱟᱹᱭᱟᱹᱧ ᱢᱮ ᱛᱟᱦᱚᱞᱮ ᱚᱠᱟᱴᱟᱜ ᱢᱟᱹᱦᱤᱛ ᱨᱮ?
ᱚ ᱩᱱᱤ ᱫᱚᱭ ᱡᱟᱱᱟᱢ ᱞᱮᱱᱟ ᱦᱟᱸᱜ ᱩᱱᱤᱥᱥᱚ ᱯᱟᱸᱪ ᱥᱟᱞ ᱨᱮᱱᱟᱜ ᱯᱟᱸᱪᱮᱭ ᱢᱮ ᱡᱟᱦᱟᱸ ᱫᱚ ᱵᱟᱹᱭᱥᱟᱹᱠᱷ ᱠᱩᱱᱟᱹᱢᱤ ᱦᱤᱞᱳᱜ ᱮ ᱡᱟᱱᱟᱢ ᱞᱮᱱ ᱛᱟᱦᱮᱸ-ᱟ᱾ ᱛᱚ ᱩᱱᱤ ᱨᱮᱱ ᱟᱭᱳ ᱟᱨ ᱟᱡᱵᱟ-ᱟ ᱧᱩᱛᱩᱢᱮᱢ ᱵᱟᱲᱟᱭ ᱠᱷᱟᱱ᱾
ᱟᱡᱵᱟ-ᱟ ᱟᱡ ᱟᱭᱳ ᱧᱩᱛᱩᱢ ᱫᱚ ᱦᱟᱸᱜ ᱛᱚ ᱵᱟᱹᱧ ᱩᱭᱦᱟᱨ ᱫᱟ ᱾